ᱦᱮᱞᱳ᱾
ᱦᱮᱸ ᱟᱸᱡᱚᱢᱚᱜ ᱠᱟᱱᱟ ᱤᱧᱟ ᱨᱚᱲ ᱠᱚ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱴᱷᱤᱠ ᱴᱷᱟᱠ ᱜᱮ ᱦᱮᱸᱛᱚᱜ
ᱟᱪᱪᱷᱟ᱾ ᱪᱮᱫ ᱠᱚᱯᱮ ᱪᱮᱠᱟ ᱵᱟᱲᱟᱭᱮᱫᱟ ᱛᱟᱦᱚᱞᱮ ᱛᱮᱦᱮᱧ ᱫᱚ?
ᱪᱮᱫ ᱦᱚᱸ ᱵᱟᱝᱟ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ ᱟᱹᱰᱤ ᱜᱮ ᱜᱚᱨᱚᱢ ᱠᱚᱜᱮ ᱵᱩᱡᱷᱟᱹᱜ ᱠᱟᱱᱟ᱾ ᱠᱟᱱᱟ
ᱚ ᱟᱨ ᱚᱲᱟᱜ ᱨᱮᱱ ᱦᱚᱲ ᱫᱚ ᱪᱮᱫ ᱞᱮᱠᱟ ᱢᱮᱱᱟᱜ ᱠᱚᱣᱟ? ᱪᱮᱫ ᱠᱚᱠᱚ ᱪᱮᱠᱟ ᱵᱟᱲᱟᱭᱮᱫᱟ ᱟᱨ
ᱪᱮᱫ ᱦᱚᱸ ᱵᱟᱝᱟ ᱱᱚᱣᱟ ᱜᱚᱨᱚᱢ ᱨᱮ ᱟᱫᱚ ᱪᱮᱫ ᱠᱚᱠᱚ ᱪᱤᱠᱟᱹ ᱵᱟᱲᱟᱭᱟ ᱟᱞᱮ ᱫᱚ ᱢᱟᱱᱮ ᱫᱟᱜ ᱦᱚᱸ ᱚᱱᱠᱟ ᱵᱟᱭ ᱫᱟᱜ ᱮᱫᱟ ᱥᱮ ᱟᱞᱮᱥᱱ ᱫᱚ᱾
ᱚᱻᱚ ᱟᱯᱮ ᱥᱮᱱ ᱫᱚ ᱵᱟᱭ ᱫᱟᱜ ᱠᱟᱫᱟ?
ᱵᱟᱝᱟ ᱵᱟᱨᱯᱮ ᱫᱤᱱ ᱜᱟᱱ ᱦᱩᱭ ᱜᱚᱫ ᱮᱱᱟ ᱱᱟᱜ ᱵᱟᱭ ᱫᱟᱜ ᱠᱟᱜᱼᱟ, ᱚᱱᱟ
ᱚᱸ᱾ ᱛᱟᱦᱚᱞᱮ ᱛᱟᱦᱚᱞᱮ ᱥᱤᱛᱩᱝ ᱮᱫᱟ ᱛᱳ ᱵᱟᱝ ᱟᱯᱮ ᱥᱮᱱ?
ᱦᱳᱭ ᱥᱤᱛᱩᱝ ᱮᱫᱟ ᱫᱚᱢᱮ ᱜᱮ ᱥᱤᱛᱩᱝ ᱮ ᱫᱟᱭ᱾
ᱟᱞᱤ ᱥᱮᱱᱢᱟ ᱛᱤᱦᱤᱧ ᱢᱟ ᱫᱩᱢᱮ ᱫᱟᱜ ᱠᱮᱫ ᱟᱞᱤ ᱥᱮᱱᱢᱟ᱾ ᱛᱮᱦᱮᱧ ᱢᱟ ᱫᱚᱢᱮ ᱫᱟᱜ ᱠᱮᱫᱟ ᱮᱠ ᱵᱟᱨᱮ ᱟᱞᱮ ᱥᱮᱱ ᱫᱚ ᱠᱚᱭᱮᱠ ᱫᱤᱱ ᱠᱷᱚᱱ ᱫᱚ ᱫᱟᱜ ᱠᱟᱱ ᱜᱮᱭᱟᱭ ᱢᱟᱱᱮ ᱵᱟᱭ ᱥᱤᱛᱩᱝ ᱫᱟ᱾ ᱟᱨ ᱟᱝᱨᱚᱵ ᱠᱚᱦᱚᱸ ᱵᱟᱝ ᱨᱚᱦᱚᱲᱚᱜ ᱠᱟᱱ ᱛᱟᱞᱮᱭᱟ ᱟᱨ ᱪᱮᱫ ᱠᱟᱹᱢᱤ ᱦᱚᱸ ᱵᱟᱝ ᱦᱩᱭᱩᱜ ᱚᱲᱟᱜ ᱠᱷᱚᱱ ᱜᱮ ᱵᱟᱞᱮ ᱩᱰᱩᱠ ᱫᱟᱲᱮᱭᱟᱜ ᱠᱟᱱᱟ ᱫᱟᱜ ᱠᱷᱟᱹᱛᱤᱨ ᱛᱮᱜᱮ ᱤᱭᱟᱹ ᱦᱩᱭ ᱠᱟᱱᱟ ᱪᱮᱫ ᱠᱟᱹᱢᱤ ᱦᱚᱸ ᱵᱟᱝ ᱦᱩᱭ ᱟᱠᱟᱱᱟ ᱵᱟᱝ ᱦᱩᱭᱩᱜ ᱠᱟᱱᱟ ᱫᱟᱜ ᱠᱷᱟᱹᱛᱤᱨ ᱛᱮ ᱠᱟᱹᱢᱤ ᱠᱚᱦᱚᱸ ᱴᱟᱨᱦᱟᱣ ᱠᱟᱱᱟ᱾
ᱦᱮᱸ ᱛᱚ ᱫᱟᱜ ᱠᱟᱹᱢᱤ ᱚᱱᱟ ᱫᱟᱜ ᱤᱫᱤ ᱞᱮᱱᱠᱷᱟᱱ ᱠᱟᱹᱢᱤ ᱦᱚᱸᱛᱚ ᱚᱲᱟᱜ ᱵᱟᱝ ᱜᱟᱱᱚᱜᱼᱟ ᱪᱮᱫ ᱠᱚ᱾
ᱦᱳᱭ ᱚᱱᱠᱟ ᱜᱮᱛᱚ ᱟᱞᱮᱭᱟᱜ ᱚᱵᱵᱚᱥᱛᱷᱟ ᱦᱚᱸ ᱦᱳᱭ ᱟᱠᱟᱱᱟ ᱟᱞᱮ ᱥᱮᱱ ᱦᱚᱸ? ᱟᱯᱮ ᱥᱮᱱ ᱫᱚ ᱵᱟᱭ ᱫᱟᱜ ᱮᱫᱟ ᱟᱨ ᱟᱞᱮ ᱥᱮᱱ ᱫᱚ ᱫᱚᱢᱮᱭ ᱫᱟᱜ ᱫᱟ᱾
ᱟᱞᱮ ᱥᱮᱱᱢᱟ ᱵᱟᱭ ᱫᱟᱜᱽ ᱮᱫᱟ ᱚᱱᱠᱟ ᱚᱠᱟᱞᱮᱠᱟ ᱫᱟᱜ ᱞᱮᱱᱠᱷᱟᱱ ᱜᱮ ᱦᱟᱸᱜ ᱢᱟᱱᱮ ᱪᱟᱥ ᱠᱟᱹᱢᱤ ᱠᱚᱫᱚ ᱦᱟᱸ ᱱᱮ ᱞᱮ ᱮᱛᱚᱦᱚᱵᱟ ᱦᱟᱸᱜ ᱟᱫᱚ ᱵᱟᱭ ᱫᱟᱜᱮᱫ ᱠᱷᱟᱱ ᱪᱤᱠᱟᱹᱛᱮᱢ ᱮᱛᱚᱦᱟᱵᱟ᱾
ᱦᱩᱸ᱾
ᱟᱨ ᱚᱱᱠᱟ ᱜᱟᱺᱦᱤᱨ-ᱡᱟᱺᱦᱤᱨ ᱠᱷᱨᱮᱱᱟᱜ ᱫᱚ ᱦᱟᱸᱜ ᱦᱩᱭᱟ ᱠᱟᱱᱟ?
ᱚᱸ, ᱫᱚ ᱟᱞᱮ ᱥᱮᱱ ᱫᱚ ᱜᱟᱹᱪᱷᱤ ᱠᱚᱫᱚ ᱟᱹᱣᱨᱤ ᱞᱟᱹᱴᱩᱜᱼᱟ ᱠᱟᱹᱴᱤᱡ ᱠᱟᱹᱴᱤᱡ ᱜᱮᱛᱟᱞᱮᱭᱟ ᱟᱫᱚ ᱚᱱᱟ ᱠᱷᱟᱹᱛᱤᱨ ᱛᱮ ᱪᱟᱥ ᱠᱟᱹᱢᱤ ᱫᱚ ᱱᱤᱛᱚᱜ ᱫᱚ ᱟᱹᱣᱨᱤᱭᱟᱜ ᱠᱟᱱ᱾
ᱛᱷᱚᱲᱟ ᱛᱟᱭᱚᱢ ᱧᱚᱜᱚᱜᱼᱟ᱾
ᱚᱸ᱾
ᱟᱞᱮ ᱥᱮᱱ ᱫᱚ ᱱᱟᱜ ᱦᱩᱭ ᱫᱚ ᱦᱩᱭ ᱠᱟᱱᱟ ᱟᱫᱚ ᱚᱱᱮ ᱚᱱᱠᱟ ᱫᱟᱜ ᱜᱮᱛᱚ ᱵᱟᱹᱱᱩᱜ ᱠᱟᱜᱼᱟ ᱥᱮ ᱜᱷᱩᱴᱩ ᱠᱚᱨᱮᱱᱟᱜ ᱫᱚ ᱫᱟᱜ ᱫᱚ ᱵᱟᱹᱪᱩᱜᱼᱟ᱾
ᱦᱩᱸ᱾ ᱛᱟᱦᱚᱞᱮ ᱤᱭᱟᱹ ᱡᱚᱢ ᱠᱚᱫᱚ ᱦᱩᱭ ᱱᱟ ᱥᱮ ᱵᱟᱝ?
ᱦᱮᱸ ᱡᱚᱢ ᱵᱟᱲᱟ ᱫᱚ ᱦᱩᱭ ᱟᱠᱟᱱᱟ
ᱩᱸ ᱪᱮᱞᱮ ᱠᱚᱯᱮ ᱩᱛᱩ ᱞᱮᱜᱼᱟ ᱛᱤᱦᱤᱧ ᱫᱚ?
ᱛᱮᱦᱮᱧ ᱫᱚ ᱨᱩᱴᱤ ᱟᱨ ᱡᱤᱞ ᱞᱮ ᱩᱛᱩ ᱞᱮᱫ ᱛᱟᱦᱮᱸᱫ᱾
ᱚᱻᱚ ᱪᱮᱫ ᱡᱤᱞ ᱯᱮ ᱩᱛᱩ ᱞᱮᱫᱟ?
ᱚᱱᱠᱟ ᱥᱤᱢ ᱡᱤᱞ ᱜᱮ᱾
ᱚ ᱟᱪᱪᱷᱟ᱾
ᱧᱤᱫᱟᱹ ᱵᱮᱲᱟ ᱦᱚᱸᱜ ᱫᱟᱠᱟ ᱫᱚᱱᱟᱜ ᱚᱱᱠᱟ ᱫᱚ ᱵᱟᱝ ᱡᱚᱢ ᱵᱟᱲᱟᱟᱭ ᱦᱩᱭᱩᱜ ᱜᱮᱭᱟ᱾
ᱚ ᱤᱧ ᱫᱚ ᱨᱩᱴᱤ ᱫᱚ ᱵᱟᱹᱧ ᱠᱩᱥᱤᱭᱟᱜ ᱜᱮᱭᱟ, ᱚᱱᱠᱟ ᱵᱟᱹᱧ ᱡᱚᱢ ᱜᱮᱭᱟ ᱩᱱᱟᱹᱜ ᱫᱚ ᱵᱟᱹᱧ ᱡᱚᱢ ᱫᱟᱲᱮᱭᱟᱜ ᱜᱮᱭᱟ᱾ ᱡᱚᱢ ᱠᱷᱟᱱ ᱫᱚ ᱚᱱᱠᱟ ᱢᱤᱫᱴᱮᱡ ᱤᱧ ᱡᱚᱢᱟ ᱚᱱᱠᱟ ᱜᱤᱧ ᱡᱚᱢᱟ ᱵᱟᱝᱠᱷᱟᱱ ᱫᱚ ᱵᱮᱥᱤ ᱫᱚ ᱵᱟᱹᱧ ᱡᱚᱢ ᱫᱟᱲᱮᱜ ᱤᱧ ᱫᱚ ᱫᱟᱠᱟ ᱵᱟᱹᱧ ᱡᱚᱢ ᱞᱮᱠᱷᱟᱱᱡ ᱫᱚ ᱞᱟᱡ ᱜᱮ ᱫᱚ ᱵᱟᱝ ᱵᱤ ᱛᱤᱱ ᱞᱮᱠᱟᱧ ᱵᱩᱡᱷᱟᱹᱣᱟ ᱟᱫᱚ ᱚᱱᱟ ᱠᱷᱟᱹᱛᱤᱨ ᱛᱮ ᱟᱫᱚ ᱤᱧ ᱤᱧ ᱫᱚ ᱤᱧ ᱫᱚ ᱠᱚ ᱫᱟᱠᱟ ᱠᱚ ᱤᱥᱤᱱᱟᱹᱧᱟ ᱟᱨ ᱟᱠᱚ ᱞᱟᱹᱜᱤᱫ ᱤᱧ ᱚᱲᱟᱜ ᱨᱮ ᱡᱚᱠᱷᱚᱱ ᱠᱚ ᱤᱭᱟᱹᱭᱟ ᱤᱥᱤᱱᱟ ᱠᱟᱴᱷᱟ ᱟᱫᱚ ᱛᱚᱠᱷᱚᱱ ᱫᱚ ᱟᱠᱚ ᱞᱟᱹᱜᱤᱫ ᱜᱮ ᱤᱧ ᱫᱚᱠᱚ ᱫᱟᱠᱟ ᱤᱧᱟ᱾ ᱵᱟᱹᱧ ᱡᱚᱢ ᱠᱷᱟᱹᱛᱤᱨ ᱛᱮ ᱚᱱᱠᱟ ᱟᱫᱚ ᱟᱞᱮ ᱦᱚᱸᱞᱮ ᱱᱤᱛᱚᱜ ᱡᱚᱢ ᱵᱟᱲᱟ ᱠᱮᱫᱟ ᱟᱫᱚ ᱠᱚ ᱜᱤᱛᱤᱡ ᱟᱠᱟᱱᱟ ᱩᱱᱠᱩ ᱟᱫᱚ ᱤᱧ ᱫᱚ ᱵᱟᱹᱧ ᱜᱤᱛᱤᱡ ᱟᱠᱟᱱᱟ
ᱚ
ᱢᱮᱫ ᱵᱟᱝ ᱡᱟᱹᱯᱤᱫᱚᱜ ᱠᱟᱱ ᱛᱤᱧᱟ ᱵᱟᱝ ᱡᱟᱹᱯᱤᱫᱚᱜ ᱠᱟᱱ ᱠᱷᱟᱹᱛᱤᱨ ᱛᱮ
ᱚ ᱱᱟᱯᱟᱭ ᱜᱮ ᱛᱟᱦᱚᱞᱮ
ᱦᱩᱸ ᱛᱟᱦᱚᱞᱮ ᱤᱭᱟᱹ ᱟᱢ ᱫᱚ ᱪᱮᱫ ᱠᱚ ᱡᱚᱢᱮᱢ ᱠᱩᱥᱤᱭᱟᱜ ᱜᱮᱭᱟ?
ᱡᱚᱢ ᱢᱟ ᱟᱹᱰᱤ ᱜᱮ ᱡᱚᱢ ᱢᱟ ᱠᱩᱥᱤ ᱢᱟᱧ ᱠᱩᱥᱤᱭᱟᱜ ᱜᱮᱭᱟ ᱠᱷᱟᱱ ᱵᱟᱢ ᱧᱟᱢ ᱞᱮᱠᱷᱟᱱ ᱫᱚ ᱪᱤᱠᱟᱹᱛᱮᱢ ᱡᱚᱢᱟ ᱱᱟᱜ
ᱦᱩᱸ ᱠᱩᱥᱤ ᱞᱮᱠᱟᱱ ᱤᱭᱟᱹ ᱡᱤᱱᱤᱥ ᱫᱚ ᱪᱮᱫ ᱛᱮ ᱪᱮᱫ ᱫᱚᱢᱮᱢ ᱠᱩᱥᱤᱭᱟᱜ ᱜᱮᱭᱟ ᱡᱚᱢ ᱫᱚ ᱢᱟᱱᱮ ᱪᱮᱫ ᱠᱚ ᱡᱤᱞ ᱥᱮ ᱡᱟᱦᱟᱸᱱᱟᱜ ᱜᱮ
ᱚᱦᱚᱜ ᱡᱤᱞ ᱟᱫᱚ ᱱᱚᱝᱠᱟ ᱥᱤᱢ ᱡᱤᱞ ᱜᱮ ᱡᱟᱹᱥᱛᱤᱧ ᱠᱩᱥᱤᱭᱟᱜᱼᱟ ᱟᱨ ᱮᱴᱟᱜ ᱡᱤᱞ ᱫᱚ ᱵᱟᱝᱟ᱾ ᱟᱨ ᱱᱚᱝᱠᱟ ᱟᱹᱥᱟᱹ ᱡᱤᱱᱤᱥ ᱫᱚ ᱡᱚᱛᱚ ᱡᱚᱛᱚ ᱨᱚᱠᱚᱢ ᱵᱟᱠᱚ ᱧᱟᱢᱚᱜᱼᱟ ᱤᱧᱫᱚ ᱡᱮᱢᱚᱱ ᱱᱟᱹᱥ ᱤᱥᱤᱱ ᱢᱚᱫᱽᱫᱷᱮ ᱨᱮ ᱟᱭᱤᱥ ᱢᱚᱫᱽᱫᱷᱮ ᱨᱮᱫᱚ ᱥᱩᱫᱩ ᱡᱤᱞ ᱜᱮ ᱢᱮᱱᱟᱜᱼᱟ ᱥᱤᱢ ᱡᱤᱞ, ᱟᱫᱚ ᱮᱴᱟᱜ ᱡᱤᱞ ᱫᱚ ᱵᱟᱝᱟ ᱟᱨ ᱨᱚᱠᱚᱡ ᱜᱚᱸᱜᱷᱟ ᱠᱟᱴᱠᱚᱢ ᱠᱚ ᱟᱨ ᱠᱤᱢᱵᱟ ᱮᱴᱟᱜ ᱟᱹᱭᱥᱟᱹ ᱡᱤᱱᱤᱥ ᱡᱟᱦᱟᱸ ᱢᱮᱱᱟᱜᱼᱟ ᱚᱱᱟ ᱠᱚᱫᱚ ᱵᱟᱹᱧ ᱡᱚᱢ ᱜᱮᱭᱟ
ᱟᱪᱪᱷᱟ
ᱟᱨ ᱡᱚᱛᱚ ᱦᱚᱲ ᱫᱚ ᱥᱚᱢᱟᱱ ᱛᱚ ᱵᱟᱝᱟ ᱛᱚ ᱡᱚᱛᱚ
ᱦᱩᱸ ᱦᱩᱸ ᱤᱧ ᱦᱚᱸ ᱚᱱᱠᱟ ᱜᱮ᱾ ᱢᱟᱱᱮ ᱤᱧ ᱫᱚᱧ ᱤᱭᱟᱹ ᱫᱚ ᱡᱤᱞ ᱠᱚᱯᱤ ᱡᱚᱢ ᱫᱚᱢᱮᱧ ᱠᱩᱥᱤᱭᱟᱜ ᱜᱮᱭᱟ, ᱩᱱᱠᱩ ᱤᱧᱫᱚ ᱡᱚᱛᱚ ᱡᱤᱱᱤᱥ ᱜᱮ ᱡᱚᱢ ᱫᱚᱧ ᱠᱩᱥᱤᱭᱟᱜ ᱜᱮᱭᱟ ᱢᱟᱱᱮ ᱟᱨ ᱥᱤᱢ ᱠᱟᱱ ᱥᱮ ᱥᱩᱠᱨᱤ ᱟᱨ ᱰᱟᱝᱨᱟ ᱡᱤᱞ ᱰᱟᱝᱨᱟ ᱡᱤᱞ ᱫᱚ ᱫᱚᱢᱮᱧ ᱠᱩᱥᱤᱭᱟᱜᱼᱟ ᱤᱧ ᱫᱚ, ᱚᱱᱟ ᱫᱚ ᱟᱨ ᱡᱟᱦᱟᱸ ᱛᱤᱥ ᱦᱟᱴ ᱦᱟᱴ ᱦᱩᱭ ᱞᱮᱱᱠᱷᱟᱱ ᱫᱚ ᱟᱫᱚ ᱤᱧ ᱵᱟᱵᱟᱭ ᱪᱟᱞᱟᱜ ᱜᱮᱭᱟ ᱟᱫᱚ ᱩᱱᱤ ᱜᱮ ᱡᱤᱞ ᱫᱚᱭ ᱟᱹᱜᱩᱭ ᱛᱟᱞᱮᱭᱟ ᱰᱟᱝᱨᱟ ᱡᱤᱞ ᱫᱚ ᱚᱱᱟ ᱫᱚ ᱥᱚᱯᱛᱟ ᱥᱚᱯᱛᱟ ᱫᱚᱞᱮ ᱡᱚᱢ ᱜᱮᱭᱟ᱾
ᱰᱟᱝᱨᱟ ᱡᱤᱞ ᱫᱚ ᱤᱧ ᱫᱚ ᱵᱟᱹᱧ ᱡᱚᱢ ᱜᱮᱭᱟ ᱤᱧ ᱫᱚ
ᱦᱳᱭ ᱟᱞᱮᱥᱮᱫ ᱫᱚ ᱛᱮᱦᱮᱧ ᱫᱚ ᱦᱟᱴ ᱦᱩᱭ ᱞᱮᱱᱟ ᱥᱮ ᱵᱟᱝ ᱟᱫᱚ ᱰᱟᱝᱨᱟ ᱢᱮᱞ ᱞᱮ ᱟᱹᱜᱩ ᱞᱮᱫᱟ᱾ ᱤᱧ ᱵᱟᱵᱟᱭ ᱪᱟᱞᱟᱣ ᱞᱮᱱᱟ ᱢᱟ ᱰᱟᱝᱨᱟ ᱡᱤᱞ ᱟᱜᱚ ᱟᱫᱚ ᱚᱱᱟ ᱜᱮᱞᱮ ᱩᱛᱩ ᱠᱟᱜ ᱛᱟᱦᱮᱧ ᱫᱚ᱾
ᱡᱚᱛᱚ ᱦᱚᱲ ᱛᱚ ᱚᱱᱠᱟ ᱦᱟᱜ ᱡᱚᱛᱚ ᱦᱚᱲ ᱢᱟ ᱚᱱᱠᱟ ᱵᱟᱠᱚ ᱡᱚᱢ ᱜᱮᱭᱟ ᱛᱚ
ᱚ ᱟᱯᱮ ᱥᱮᱱ ᱫᱚ ᱵᱟᱯᱮ ᱡᱚᱢ ᱜᱮᱭᱟ? ᱟᱞᱮ ᱥᱮᱱ ᱫᱚ ᱫᱚᱢᱮ ᱫᱚᱢᱮ ᱠᱚ ᱡᱚᱢᱟ ᱟᱞᱮ ᱥᱮᱱ ᱫᱚ
ᱡᱮᱢᱚᱱ ᱫᱚ ᱠᱷᱩᱵ ᱫᱚ ᱵᱟᱝᱟ ᱟᱞᱮ ᱴᱷᱮᱱ ᱫᱚ ᱚᱱᱠᱟ ᱫᱚ
ᱟᱨ ᱡᱟᱹᱥᱛᱤ ᱦᱚᱸ ᱵᱟᱠᱚ ᱜᱚᱡ ᱚᱪᱚᱣᱟᱜ ᱠᱟᱱᱟ ᱥᱮ ᱟᱞᱮ ᱥᱮᱫ ᱫᱚ ᱚᱱᱠᱟ ᱫᱚ ᱩᱱᱠᱩ ᱫᱚ
ᱚ ᱟᱞᱮᱥᱱ ᱫᱚ ᱠᱟᱹᱡ ᱛᱟᱦᱚ ᱛᱟᱦᱚ ᱦᱟᱴ ᱫᱚ ᱱᱮᱛᱟᱨ ᱫᱚ ᱦᱟᱴ ᱫᱚᱠᱚ ᱟᱹᱜᱩᱭᱮᱫ ᱠᱚ ᱜᱮᱭᱟ ᱪᱩᱠᱩ ᱪᱩᱠᱩ ᱫᱚ ᱫᱚ ᱟᱠᱷᱨᱤᱧ ᱵᱟᱲᱟᱭᱮᱫ ᱠᱟᱱ ᱜᱮᱭᱟ ᱠᱚ᱾
ᱦᱮᱸ
ᱚᱱᱟ ᱫᱚ ᱵᱮᱥᱤ ᱫᱚᱠᱚ ᱜᱚᱡ ᱠᱚᱣᱟ ᱡᱟᱭ ᱜᱮᱠᱚ ᱟᱹᱜᱩᱭᱟ ᱚᱱᱟᱜᱮ᱾
ᱟᱨ ᱱᱚᱝᱠᱟ ᱡᱚ ᱵᱤᱞᱤ ᱡᱚᱢ ᱠᱚᱢ ᱠᱩᱥᱤᱭᱟᱜ ᱜᱮᱭᱟ ᱥᱮ ᱵᱟᱝ? ᱡᱚᱼᱵᱤᱞᱤ ᱡᱟᱦᱟᱸ ᱫᱟᱨᱮ ᱠᱚᱨᱮᱜ
ᱡᱚᱢ ᱦᱳᱭ ᱦᱳᱭ ᱫᱚᱢᱮᱧ ᱠᱩᱥᱤᱭᱟᱜ ᱜᱮᱭᱟ ᱚᱱᱟ ᱠᱚᱦᱚᱸ, ᱱᱮᱛᱟᱨ ᱢᱟ ᱛᱚ ᱫᱚ, ᱟᱞᱮ ᱥᱮᱱ ᱫᱚ ᱱᱤᱛᱚᱜ ᱫᱚ, ᱚ ᱦᱩᱭ ᱟᱠᱟᱱᱟ ᱟᱫᱚ ᱚᱱᱟᱜᱮ, ᱢᱟᱱᱮ ᱢᱤᱫᱴᱮᱡ ᱫᱚ ᱤᱭᱟᱹ ᱛᱟᱦᱮᱸ ᱠᱟᱱᱟ ᱢᱤᱫᱴᱮᱡ ᱫᱚ ᱪᱮᱫ ᱥᱚᱡᱚ ᱛᱟᱦᱮᱸ ᱠᱟᱱᱟ ᱢᱚᱴᱟᱢᱚᱴᱤ ᱴᱟᱜ ᱜᱮᱭᱟ ᱟᱫᱚ ᱚᱱᱟ ᱫᱚ ᱚᱱᱟᱴᱟᱜ ᱫᱚ ᱪᱟᱵᱟᱭᱮᱱᱟ ᱦᱮᱸ ᱱᱤᱛᱚᱜ ᱫᱚ ᱟᱵᱟᱨ ᱟᱵᱟᱨ ᱮᱴᱟᱜ ᱨᱚᱠᱚᱢ ᱥᱚ ᱢᱮᱱᱟᱜ ᱟᱥᱮ ᱟᱨ ᱠᱟᱹᱴᱤᱡ ᱠᱟᱹᱴᱤᱡ ᱧᱚᱜ ᱦᱮᱸ ᱟᱫᱚ ᱚᱱᱟ ᱥᱚ ᱫᱚ ᱱᱤᱛᱚᱜ ᱫᱚ ᱢᱮᱱᱟᱜᱼᱟ ᱱᱤᱛᱚᱜ ᱵᱤᱞᱮ ᱟᱠᱟᱱᱟ᱾ ᱟᱫᱚ ᱚᱱᱟ ᱚᱸᱰᱮᱞᱮ ᱪᱟᱞᱟᱜ ᱜᱮᱭᱟ ᱟᱨ ᱛᱤᱭᱟᱹᱜ ᱟᱹᱜᱩᱭ ᱜᱮᱭᱟᱞᱮ ᱫᱟᱨᱮ ᱠᱷᱚᱱ᱾
ᱦᱩᱸ
ᱟᱯᱮ ᱥᱮᱱ ᱫᱚ ᱦᱩᱭᱩᱜ ᱜᱮᱭᱟ ᱥᱮ ᱵᱟᱝ ᱚᱱᱟ ᱠᱚᱫᱚ? ᱥᱚ ᱵᱤᱞᱤ ᱠᱚᱫᱚᱢ ᱡᱚᱢ ᱜᱮᱭᱟ ᱥᱮ ᱵᱟᱝ?
ᱵᱟᱝᱟ ᱚᱱᱠᱟ ᱫᱚ
ᱥᱚ ᱥᱚ ᱠᱷᱚᱥᱤ ᱟᱨ ᱱᱤᱛᱚᱜ ᱵᱟᱨᱩ ᱟᱫᱚ ᱵᱟᱨᱩ ᱫᱚ ᱪᱟᱵᱟᱣ ᱠᱟᱱᱟ᱾
ᱵᱟᱹᱨᱩ ᱫᱚ ᱦᱮᱸ ᱵᱟᱹᱨᱩ ᱫᱚ ᱪᱟᱵᱟ ᱟᱠᱟᱱᱟ᱾ ᱱᱤᱛᱳᱜ ᱢᱟ ᱟᱨᱦᱚᱸ ᱛᱚ ᱛᱟᱞᱮ ᱱᱟᱦᱟᱜ ᱵᱤᱞᱤᱜ ᱠᱟᱱᱟ ᱛᱚ᱾
ᱦᱳᱭ ᱦᱳᱭ ᱦᱳᱭ ᱛᱟᱞᱮ ᱫᱚ ᱛᱟᱞᱮ ᱵᱚᱲᱟ ᱛᱟᱞᱮ ᱯᱤᱴᱷᱟᱹ ᱚᱱᱟ ᱠᱚ ᱡᱚᱢ ᱦᱩᱭᱩᱜᱼᱟ ᱦᱟᱸᱜ᱾
ᱦᱮᱸ ᱟᱞᱮ ᱥᱮᱱ ᱫᱚ ᱫᱚᱢᱮ ᱱᱟᱦᱟᱜ ᱟᱞᱮ ᱟᱞᱮ ᱥᱮᱱ ᱫᱚ ᱚᱱᱟ ᱠᱚᱫᱚ ᱫᱚᱢᱮ ᱠᱚ, ᱛᱟᱞᱮ ᱫᱟᱨᱮ ᱫᱚ ᱫᱚᱢᱮ ᱢᱮᱱᱟᱜ ᱟᱠᱟᱫ ᱟᱞᱮ ᱥᱮᱱ ᱫᱚ᱾
ᱡᱩᱫᱤ ᱟᱣᱟᱡ ᱟᱸᱡᱚᱢᱮ ᱱᱟᱦᱟᱜ, ᱦᱳᱭ ᱡᱮ ᱧᱩᱨᱩᱨᱩ ᱨᱮᱱᱟᱜ ᱟᱣᱟᱡ᱾ ᱫᱟᱹᱲ ᱫᱤᱭᱟᱠᱚ ᱜᱤᱫᱽᱨᱟᱹ ᱠᱚ, ᱠᱟᱹᱴᱤᱡ ᱵᱮᱞᱟᱧ ᱛᱟᱦᱮᱸ ᱠᱟᱱ ᱛᱚᱠᱷᱚᱱ ᱡᱩᱫᱤ ᱟᱣᱟᱡ ᱤᱧ ᱟᱸᱡᱚᱢ ᱠᱮᱫ᱾ ᱡᱮ ᱚᱱᱟ ᱛᱟᱞᱮ ᱵᱤᱞᱤ ᱧᱩᱨᱩᱭᱱᱟ ᱟᱨ ᱥᱚᱸᱜᱮ ᱥᱚᱸᱜᱮ ᱫᱟᱹᱲ ᱤᱫᱤ ᱠᱟᱛᱮᱜ ᱤᱧ ᱳᱞ ᱟᱹᱜᱩᱭᱮᱫ ᱠᱟᱱ ᱛᱟᱦᱮᱱᱟ᱾
ᱦᱩᱸ
ᱟᱫᱚ ᱱᱤᱛᱚᱜ ᱫᱚ ᱤᱧ ᱫᱚ ᱵᱟᱹᱧ ᱪᱟᱞᱟᱜ ᱜᱮᱭᱟ, ᱤᱧ ᱟᱭᱳ ᱜᱮ ᱪᱟᱞᱟᱜ ᱜᱮᱭᱟ ᱱᱤᱛᱚᱜ ᱫᱚ᱾ ᱟᱫᱚ ᱩᱱᱤ ᱜᱮᱭ ᱵᱟᱲᱟᱭ ᱜᱮᱭᱟᱭ ᱥᱮ ᱯᱤᱴᱷᱟᱹ ᱦᱚᱸ ᱟᱹᱭᱩᱵ ᱵᱮᱞᱟ
ᱦᱩᱸ
ᱤᱧᱫᱚ ᱵᱚᱲᱟ ᱫᱚ ᱫᱚᱢᱤᱧ ᱡᱚᱢᱤᱧ ᱠᱩᱥᱤᱭᱟᱜᱼᱟ᱾ ᱡᱚᱢ ᱫᱚ
ᱟᱞᱮᱥᱚᱱ ᱫᱚ ᱫᱚᱢᱮ ᱟᱹᱰᱤᱜᱟᱱ ᱫᱟᱨᱮ ᱢᱮᱱᱟᱜ ᱟᱛᱚ ᱟᱫᱚ ᱚᱠᱚᱭ ᱦᱚᱸ ᱚᱱᱠᱟ ᱫᱚ ᱚᱠᱟ᱾ ᱢᱟ ᱧᱩᱨᱩᱜ ᱠᱟᱱᱟ ᱧᱩᱨᱩᱜ ᱠᱟᱱᱟ, ᱟᱫᱚ ᱚᱠᱚᱭ ᱢᱚᱱᱮᱭ ᱮᱫᱟᱭ, ᱪᱟᱞᱟᱜ ᱠᱟᱱᱟᱭ ᱟᱹᱜᱩ ᱡᱚᱝ ᱠᱟᱱᱟᱭ ᱢᱟᱱᱮ ᱚᱱᱟ ᱫᱚ ᱫᱤᱱᱜᱮ ᱚᱱᱮ ᱧᱩᱨ ᱟᱠᱟ ᱛᱟᱦᱮᱱᱟ, ᱟᱫᱚ ᱦᱚᱲ ᱫᱚ ᱛᱤᱱᱟᱹᱜ ᱮ ᱡᱚᱢᱟ ᱩᱱᱟᱹᱜ ᱰᱷᱮᱨ ᱫᱚ᱾
ᱟᱪᱪᱷᱟ
ᱟᱫᱚ ᱢᱤᱫᱴᱟᱝ ᱵᱟᱨᱭᱟ ᱫᱟᱨᱮ ᱨᱮ ᱛᱟᱦᱮᱸ ᱞᱮᱱᱠᱷᱟᱱ ᱪᱤᱠᱟᱹᱜᱼᱟ? ᱚᱱᱟ ᱨᱮᱯᱮᱡ ᱠᱟᱛᱮ ᱮᱢ ᱪᱟᱞᱟᱜᱼᱟ ᱡᱮ ᱦᱟᱯᱮ ᱛᱤ ᱨᱮᱜᱮ ᱧᱩᱨᱩᱜᱼᱟ ᱩᱱ ᱨᱮᱜᱤᱧ ᱪᱟᱞᱟᱣ ᱜᱚᱫᱚᱜᱼᱟ᱾
ᱦᱩᱸ
ᱟᱫᱚ ᱟᱭᱢᱟ ᱫᱟᱨᱮ ᱮᱱᱮ ᱰᱷᱮᱨ ᱧᱚᱜ ᱫᱟᱨᱮ ᱛᱟᱦᱮᱸ ᱞᱮᱱᱠᱷᱟᱱ ᱫᱚ ᱞᱟ. ᱭᱟᱭ ᱛᱚᱵᱮ ᱛᱮᱦᱮᱧ ᱵᱟᱹᱧ ᱧᱟᱢ ᱟᱠᱟᱫ ᱪᱮᱫ ᱟᱨ ᱠᱟᱹᱴᱤᱡ, ᱮᱱᱠᱷᱟᱱ ᱜᱮ ᱟᱨᱦᱚ ᱢᱤᱫᱴᱟᱝ ᱧᱩᱨᱩᱜᱼᱟ ᱱᱟ ᱦᱟᱸᱰᱮ ᱟᱨᱚ᱾
ᱟᱫᱚ ᱡᱚᱛᱚ ᱫᱟᱨ ᱨᱮᱱᱟᱜ ᱫᱚ ᱵᱟᱝ ᱥᱤᱵᱤᱞ ᱜᱮᱭᱟ᱾ ᱛᱷᱚᱲᱟ ᱥᱤᱵᱤᱞ ᱥᱟᱵᱟ ᱦᱚᱸ ᱢᱮᱱᱟᱜ ᱜᱮᱭᱟ ᱥᱮ ᱫᱟᱨᱮ ᱤᱭᱟᱹ ᱨᱮᱦᱚᱸ᱾
ᱦᱩᱸ
ᱚᱱᱟ ᱵᱤᱞᱤ ᱛᱟᱞᱮ ᱵᱤᱞᱤ ᱦᱚᱸᱛᱚ᱾ ᱟᱫᱚ ᱚᱠᱟᱴᱟᱜ ᱥᱤᱵᱤᱞᱟ ᱫᱚ ᱚᱱᱟ ᱫᱚᱠᱚ ᱪᱟᱞᱟᱜ ᱯᱷᱳᱱ ᱨᱮᱭᱟᱜ ᱫᱚᱠᱩ ᱟᱹᱜᱩᱭᱟ ᱵᱟᱢ ᱧᱟᱢᱟ ᱚᱸᱰᱮ ᱧᱩᱨᱩ ᱞᱮᱱ ᱠᱷᱟᱱ ᱫᱚ᱾
ᱦᱮᱸ
ᱚᱠᱟᱴᱟᱜ ᱵᱟᱥ ᱵᱮᱲᱟ ᱚᱰᱮ ᱫᱚ ᱵᱟᱠᱚ ᱦᱟᱞᱟᱝᱟ᱾
ᱚᱸ ᱠᱷᱩᱵ ᱮᱠᱴᱟ ᱫᱚ ᱵᱟᱝ
ᱦᱮᱸ ᱟᱫᱚ ᱛᱟᱦᱮᱸ ᱠᱟᱱᱟᱱ ᱜᱮ ᱟᱭᱢᱟ ᱥᱮᱱ ᱟᱞᱮ ᱦᱚᱸ ᱟᱞᱮᱭᱟᱜ ᱫᱟᱨᱮ ᱜᱮ ᱛᱟᱦᱮᱸ ᱠᱟᱱᱟ, ᱟᱫᱚ ᱱᱤᱛᱚᱜ ᱫᱚᱞᱮ ᱢᱟᱜ ᱟᱠᱟᱫᱟ ᱟᱠᱷᱨᱤᱧ ᱠᱟᱫᱟᱞᱮ ᱫᱟᱨᱮ ᱠᱚ᱾ ᱟᱫᱚ ᱚᱱᱟ ᱠᱷᱟᱹᱛᱤᱨ ᱛᱮ ᱱᱤᱛᱚᱜ ᱫᱚ ᱚᱱᱟ ᱠᱚᱦᱚᱸ ᱵᱟᱝ ᱧᱟᱢᱚᱜ ᱜᱮᱭᱟ ᱡᱟᱦᱟᱸᱭ ᱧᱩᱨᱩ ᱞᱮᱱ ᱠᱷᱟᱡ ᱜᱮᱠᱚ ᱫᱟᱹᱲ ᱤᱫᱤᱭᱤᱭᱟ ᱜᱤᱫᱽᱨᱟᱹ ᱠᱚ
ᱟᱫᱚ ᱡᱟᱦᱟᱱᱟᱜ ᱚᱱᱟ ᱢᱟ ᱚᱠᱟ ᱠᱚ ᱵᱟᱝ ᱥᱤᱵᱤᱞᱟ ᱚᱱᱟ ᱩᱱ ᱚᱠᱛᱚ ᱫᱚ ᱚᱱᱟ ᱵᱮᱨᱮᱞ ᱚᱠᱛᱚ ᱨᱮᱜᱮᱞᱮ ᱡᱚᱢ ᱜᱚᱫ ᱠᱟᱜᱼᱟ ᱟᱞᱮᱞᱮᱚ
ᱟᱞᱮ ᱥᱮᱱ ᱢᱟ ᱩᱥᱩᱞ ᱩᱥᱩᱞ ᱫᱟᱨᱮ ᱮᱠ ᱵᱟᱨᱮ ᱚᱠᱚᱭ ᱫᱮᱡᱚᱜᱼᱟ ᱟᱫᱚ ᱫᱮᱡ ᱦᱚᱲ ᱦᱚᱸ ᱵᱟᱹᱱᱩᱜ ᱠᱚᱣᱟ ᱚᱱᱟ ᱠᱷᱟᱹᱛᱤᱨ ᱛᱮ ᱟᱫᱚ ᱵᱟᱞᱮ ᱤᱭᱟᱹᱭ ᱜᱮᱭᱟ ᱵᱟᱞᱮ ᱛᱤᱭᱟᱹᱜ ᱜᱮᱭᱟ
ᱟᱫᱚ ᱟᱞᱮ ᱥᱮᱱ ᱫᱚ ᱤᱭᱟᱹ ᱛᱮᱠᱚ ᱫᱮᱡᱚᱜᱼᱟ ᱢᱟᱫ ᱫᱟᱨᱮ ᱢᱮᱱᱟᱜᱼᱟ ᱛᱚ
ᱦᱩᱸ ᱦᱩᱸ
ᱟ ᱢᱟᱫ ᱫᱟᱨᱮ ᱜᱮ ᱠᱷᱩᱪᱤ ᱛᱟᱦᱮᱱᱟ ᱛᱚᱵ ᱥᱚᱡᱮᱢ ᱛᱤᱸᱜᱩ ᱞᱮᱱᱠᱷᱟᱱ ᱛᱚ ᱚᱱᱠᱟ ᱫᱮᱡ ᱜᱟᱱᱚᱜᱼᱟ
ᱚᱱᱮ ᱡᱮ ᱤᱭᱟᱹ ᱠᱚ ᱤᱭᱟᱹᱭ ᱫᱚ ᱚᱱᱮ ᱛᱟᱹᱲᱤ ᱠᱚᱠᱚ ᱤᱭᱟᱹᱭ ᱫᱚ ᱵᱟᱝ ᱥᱮ
ᱮᱸ
ᱥᱮ ᱪᱮᱫ ᱯᱮ ᱢᱮᱛᱟᱣ ᱟᱯᱮᱭᱟᱫᱚ
ᱦᱮᱸ ᱛᱟᱲᱤ ᱠᱚ ᱦᱩᱭᱩᱜ ᱜᱮ ᱤᱭᱟᱹ ᱠᱚᱨᱟᱣ ᱵᱟᱲᱟᱭ ᱦᱩᱭᱩᱜ ᱜᱮᱭᱟ
ᱟᱪᱪᱷᱟ
ᱟᱫᱚ ᱫᱮᱡ ᱫᱚ ᱡᱷᱚᱛᱚ ᱫᱟᱨᱮ ᱢᱟ ᱥᱮᱬᱟ ᱥᱮᱬᱟ ᱜᱮᱭᱟ ᱛᱚ ᱩᱥᱩᱞ ᱩᱥᱩᱞ ᱜᱮᱭᱟ ᱟᱫᱚ ᱢᱟᱫ ᱢᱟᱫ ᱫᱟᱨᱮ ᱜᱮ ᱢᱟᱜ ᱤᱫᱤ ᱦᱩᱭᱩᱜᱼᱟ ᱟᱫᱚ ᱚᱱᱟ ᱜᱮ ᱪᱷᱤᱴᱠᱟᱹ ᱠᱚ ᱩᱰᱩᱠ ᱠᱚᱜᱼᱟ ᱛᱚ ᱦᱟᱸᱜ ᱚᱱᱠᱟ ᱛᱮ ᱫᱮᱡ ᱜᱟᱱᱚᱜᱼᱟ ᱟᱫᱚ ᱚᱱᱟ ᱛᱮ
ᱚᱱᱟ ᱦᱤᱭᱟᱹ ᱢᱟᱱᱮ ᱵᱮᱨᱮ ᱥᱚᱢᱚᱭ ᱦᱚᱢ ᱡᱚᱢ ᱫᱟᱲᱮᱭᱟᱜᱼᱟ ᱢᱟᱱᱮ ᱤᱭᱟᱹ ᱠᱟᱛᱮᱜ ᱟᱵᱟᱨ ᱚᱱᱮ ᱡᱮ ᱟᱵᱮ ᱵᱤᱞᱤ ᱠᱟᱛᱮᱜ ᱧᱩᱨᱩᱜᱼᱟ ᱯᱚᱴᱠᱚᱡ ᱠᱚ ᱢᱮᱛᱟᱜ ᱡᱮ ᱚᱱᱟ ᱠᱚᱢ ᱡᱚᱢ ᱠᱩᱥᱤᱭᱟᱜ ᱜᱮᱭᱟᱢ ᱡᱚᱢ
ᱚᱱᱠᱟ ᱪᱮᱫ ᱯᱩᱴᱠᱩᱡ ᱫᱚ
ᱯᱚᱴᱠᱚᱡ ᱫᱚ ᱚᱱᱮ ᱫᱚ ᱪᱮᱫ ᱞᱮᱠᱟ ᱵᱤᱞᱤ ᱠᱟᱛᱮ ᱧᱩᱨᱩᱭᱱᱟ ᱦᱮᱸ ᱚᱱᱟᱜ ᱚᱸᱰᱮᱜᱤ ᱛᱟᱦᱮᱱᱟ ᱠᱷᱮᱛ ᱨᱮᱜᱮ ᱟᱫᱚ ᱚᱱᱮ ᱵᱟᱝ ᱨᱚᱦᱚᱲ ᱠᱚᱜᱼᱟ ᱥᱮ ᱟᱫᱚ ᱵᱷᱤᱛᱤᱨ ᱨᱮᱱᱟᱜ ᱡᱮ ᱚᱱᱮ ᱯᱷᱩᱴ ᱯᱷᱩᱴ ᱵᱟᱝ ᱛᱟᱦᱮᱸᱱᱟ
ᱦᱮᱸ ᱦᱮᱸ ᱦᱮᱸ ᱦᱮᱸ
ᱪᱮᱫ ᱠᱚ ᱢᱮᱛᱟᱜᱼᱟ ᱟᱯᱮ ᱥᱮᱱ ᱫᱚ
ᱟᱞᱮ ᱫᱚ ᱚᱱᱟ ᱫᱚ ᱤᱭᱟᱹ ᱵᱷᱤᱛᱨᱤ ᱨᱮ ᱡᱟᱦᱟᱸ ᱢᱮᱱᱟᱜ ᱠᱚ ᱚᱱᱟ ᱫᱚ ᱥᱟᱥ ᱥᱟᱸᱥ ᱠᱚ ᱢᱮᱛᱟᱜᱱᱟ
ᱦᱚ
ᱟᱞᱮᱥᱮᱫ ᱨᱮᱫᱚ ᱟᱫᱚ ᱚᱱᱟᱫᱚ ᱵᱟᱹᱧ ᱵᱩᱡᱷᱟᱹᱣ ᱫᱟᱲᱮᱭᱟᱜ ᱠᱟᱱᱟ ᱟᱯᱮ ᱥᱮᱱᱟᱜ ᱟᱞᱟᱫᱟ ᱨᱚᱲ ᱟᱞᱮ ᱥᱮᱱᱟᱜ ᱟᱞᱟᱫᱟ ᱨᱚᱲ ᱵᱷᱮᱜᱟᱨ ᱜᱮᱭᱟ ᱜᱚᱴᱟ
ᱦᱳᱭ ᱦᱳᱭ ᱟᱞᱮ ᱥᱮᱱ ᱫᱚ ᱤᱭᱟᱹ ᱯᱚᱴ ᱠᱚᱡ ᱞᱮ ᱢᱮᱛᱟᱜ ᱜᱮᱭᱟ ᱚᱱᱟ ᱫᱚ
ᱦ ᱫᱚᱢᱮ ᱥᱤᱵᱤᱞᱤᱧ ᱜᱮᱭᱟ ᱚᱱᱟ ᱫᱚ ᱚᱸᱰᱮ ᱪᱟᱞᱟᱜ ᱜᱮᱭᱟᱞᱮ ᱦᱟᱞᱟᱝ
ᱦᱩᱸ ᱟᱫᱚ ᱢᱟᱱᱮ ᱚᱱᱟ ᱫᱚ ᱞᱟᱹᱭ ᱞᱮᱱᱠᱷᱟᱱ ᱯᱮᱦᱟᱣ ᱡᱚᱢ ᱦᱩᱭᱩᱜ ᱠᱟᱱᱟ
ᱯᱮᱲᱦᱟ
ᱵᱟᱝᱟ ᱚᱱᱟ ᱡᱟᱦᱟᱸ ᱛᱟᱞᱮ ᱞᱟᱹᱭ ᱦᱩᱭᱩᱜ ᱠᱟᱱᱟ ᱚᱱᱟ ᱯᱮ ᱫᱷᱟᱣ ᱢᱟᱱᱮ ᱯᱮ ᱫᱷᱟᱣ ᱡᱚᱢ ᱦᱩᱭᱩᱜᱼᱟ ᱢᱤᱫ ᱫᱷᱟᱣ ᱡᱮᱢᱚᱱ ᱵᱮᱨᱮᱞ ᱨᱮ ᱚᱱᱮ ᱡᱚᱠᱷᱚᱱ ᱛᱟᱨᱯᱚᱨᱮ ᱵᱤᱞᱤᱠᱟ ᱛᱟᱦᱮᱱᱟ ᱟᱨᱦᱚᱸ ᱪᱟᱯᱟᱫ ᱜᱤᱰᱤᱤ ᱪᱤᱠᱟᱹ ᱵᱚᱱᱟ ᱟᱨᱚ ᱚᱱᱮ ᱦᱟᱞᱟᱝ ᱠᱟᱛᱮᱫ ᱟᱹᱜᱩ ᱠᱟᱛᱮ ᱟᱨᱚᱸ ᱥᱟᱥ ᱫᱚ ᱚᱱᱟ ᱵᱷᱤᱛᱨᱤ ᱨᱮ ᱯᱚᱴᱠᱚᱡ ᱮᱢ ᱞᱟᱹᱭ ᱮᱫᱟ ᱚᱱᱟ ᱟᱨ ᱦᱚᱸ
ᱦᱮᱸ ᱦᱳᱭ ᱛᱟᱦᱚᱞᱮ ᱢᱤᱫᱴᱮᱡ ᱡᱤᱱᱤᱥ ᱜᱮ ᱛᱤᱱᱟᱹᱜ ᱨᱚᱠᱚᱢ ᱠᱟᱛᱮᱜ ᱵᱚᱱ ᱡᱚᱢ ᱫᱟᱲᱮᱭᱟᱜ ᱠᱟᱱᱟ
ᱦᱩᱸ
ᱩᱸᱜ
ᱟᱫᱚ ᱱᱤᱭᱟᱹ ᱥᱚᱢᱚᱭ ᱢᱟᱱᱟᱜ ᱠᱟᱱᱴᱷᱟᱲ ᱠᱚ ᱟᱱᱟᱨᱚᱥ ᱠᱚ ᱛᱚ ᱵᱤᱞᱤᱭ ᱠᱟᱱᱟ ᱛᱚ
ᱚ ᱠᱷᱟᱨ ᱦᱮᱸ ᱱᱤᱛᱚᱜ ᱢᱟ ᱫᱟᱨᱮ ᱦᱚᱸ ᱢᱮᱱᱟᱜ ᱛᱟᱞᱮ ᱜᱮᱭᱟ ᱟᱞᱮ ᱫᱚ ᱚᱱᱟ ᱠᱟᱱᱴᱷᱟᱲ ᱡᱚᱢ ᱵᱷᱟᱜᱟᱣ ᱟᱠᱟᱱᱟᱧ ᱱᱤᱛᱚᱜ ᱫᱚ ᱟᱫᱚ ᱵᱟᱝ ᱡᱚᱢ ᱢᱚᱱ ᱫᱚ ᱵᱟᱝ ᱞᱟᱜᱟᱣ ᱤᱧᱟᱹ ᱡᱚᱢ ᱛᱮᱫ ᱱᱤᱛᱚᱜ ᱫᱚ ᱚᱱᱟ
ᱟᱞᱮᱭᱟᱜ ᱫᱟᱨᱮ ᱢᱮᱱᱟᱜ ᱟᱠᱟᱫ ᱫᱟᱨᱮ ᱨᱮᱜᱮ ᱵᱤᱞᱤᱜ ᱠᱟᱱᱟ ᱟᱨ ᱵᱤᱞᱤ ᱠᱟᱛᱮᱫ ᱡᱚᱠᱷᱚᱱ ᱞᱮ ᱟᱬᱜᱚᱭᱮᱫᱟ ᱡᱚᱠᱷᱚᱱ ᱞᱮ ᱵᱩᱜᱚᱡᱟ ᱚᱱᱟ ᱵᱷᱤᱛᱤᱨ ᱨᱮ ᱡᱟᱝ ᱢᱮᱚᱢᱮ ᱜᱚᱡᱟᱣᱟᱜ ᱠᱟᱱᱟ
ᱚ ᱱᱤᱛᱚᱜ ᱫᱚ ᱦᱚᱱᱮ ᱤᱱᱠ ᱜᱮ ᱟᱫᱚ ᱦᱮᱸ
ᱟᱫᱚ ᱦᱚᱲ ᱠᱚᱠᱚ ᱦᱤᱡᱩᱜ ᱜᱮᱭᱟ ᱟᱛ ᱨᱮᱱ ᱠᱚᱫᱚ ᱩᱱᱠᱩ ᱜᱮᱞᱮ ᱮᱢᱟ ᱠᱚᱲᱟ ᱵᱟᱲᱟ ᱟᱠᱟᱫ ᱟᱞᱮ ᱦᱚᱸ
ᱛᱤᱱᱟᱹᱜ ᱮᱢ ᱡᱚᱢᱟ ᱛᱟᱦᱮᱸ ᱞᱮᱱ ᱠᱷᱟᱱ ᱫᱚ ᱩᱱᱟᱹᱜ ᱵᱟᱢ ᱡᱚᱢᱟ ᱟᱨ ᱵᱟᱝ ᱛᱟᱦᱮᱸ ᱞᱮᱱᱠᱷᱟᱱᱡ ᱜᱮ ᱡᱚᱢ ᱥᱟᱱᱟᱜ-ᱟ
ᱦᱮᱸ ᱟᱫᱚ ᱠᱟᱱᱴᱷᱟᱲ ᱫᱚ ᱵᱤᱞᱤ ᱠᱟᱛᱮᱫ ᱫᱚ ᱡᱟᱹᱥᱛᱤ ᱦᱚᱲ ᱫᱚ ᱵᱟᱠᱚ ᱡᱚᱢᱟ ᱚᱱᱟ ᱵᱮᱨᱮᱞ ᱨᱮᱜᱮ ᱚᱱᱟ ᱵᱮᱨᱮᱞ ᱨᱮᱜᱮ ᱵᱷᱟᱜᱤ ᱡᱚᱢ ᱫᱚ ᱵᱷᱟᱜᱮ ᱦᱮᱸ ᱩᱛᱩ ᱠᱟᱛᱮᱮᱫ ᱜᱮ ᱵᱷᱟᱜᱮᱤᱭᱟ ᱤᱱᱟᱹᱠᱷᱟᱱ ᱩᱛᱩ ᱠᱟᱛᱮᱮᱫ ᱥᱩᱫ ᱪᱮᱛᱟᱱ ᱨᱮᱱᱟᱜ ᱦᱟᱨᱛᱟᱛᱮᱫ ᱪᱷᱟᱲᱟᱣ ᱠᱮᱫᱟ ᱟᱫᱚ ᱡᱷᱚᱛᱚᱢ ᱡᱚᱢᱟ